ᱦᱮᱞᱳ ᱦᱮᱸ ᱡᱚᱦᱟᱨ ᱜᱮ ᱟᱸᱡᱚᱢᱚᱜ ᱠᱟᱱ ᱜᱮᱭᱟ
ᱜᱚᱝᱠᱮ ᱪᱮᱫᱠᱚᱢ ᱴᱷᱤᱠᱟᱹ ᱵᱟᱲᱟᱭᱫᱟ
ᱱᱚᱜᱼᱚᱭ ᱫᱟᱠᱟ ᱠᱚ ᱡᱚᱢ ᱠᱟᱛᱮᱜ ᱜᱤᱛᱤᱡ ᱵᱟᱲᱟ ᱦᱩᱭ ᱠᱟᱱᱟ
ᱚ ᱜᱚᱢᱠᱮ ᱛᱟᱦᱚᱞᱮ ᱟᱹᱛᱩ ᱫᱤᱥᱚᱢ ᱫᱚ ᱚᱠᱟᱨᱮ
ᱟᱹᱛᱩᱳ ᱫᱤᱥᱚᱢ ᱫᱚ ᱱᱚᱜᱼᱚᱭ ᱤᱭᱟᱹ ᱢᱮᱫᱽᱱᱤᱯᱩᱨ ᱥᱟᱭᱤᱰ ᱨᱮᱜᱮ
ᱢᱮᱫᱽᱱᱤᱯᱩᱨ ᱪᱮᱫ ᱡᱟᱭᱜᱟ
ᱢᱮᱫᱽᱱᱤᱯᱩᱨ ᱨᱮᱱᱟᱜ ᱜᱳᱚᱫᱟᱯᱤᱥᱚᱨ ᱱ ᱡᱟᱭᱜᱟ ᱢᱮᱱᱟᱜ ᱟᱠᱟᱫᱟ ᱚᱱᱟ ᱡᱟᱭᱜᱟ ᱥᱩᱨ ᱥᱩᱯᱩᱨ ᱨᱮ ᱵᱟᱲᱟᱭ ᱜᱮᱭᱟᱢ
ᱚᱱᱟ ᱟᱸᱡᱚᱢ ᱵᱟᱲᱟ ᱦᱩᱭ ᱠᱟᱱᱟ ᱚᱱᱛᱮ ᱪᱟᱞᱟᱣ ᱵᱟᱲᱟ ᱦᱩᱭ ᱠᱟᱱᱟ ᱛᱚ ᱤᱧᱟᱹᱜ ᱫᱚ ᱡᱷᱟᱲᱜᱨᱟᱢ ᱰᱤᱥᱴᱤᱠ ᱯᱟᱲᱟᱜ ᱠᱟᱱᱟ
ᱟᱨ ᱫᱟᱠᱟ ᱠᱚᱫᱚᱢ ᱡᱚᱢ ᱵᱟᱲᱟ ᱠᱟᱫᱟ ᱥᱮ ᱵᱟᱝ ᱟᱹᱭᱩᱵ ᱨᱮᱱᱟᱜ
ᱟᱹᱰᱤ ᱡᱚᱢ ᱦᱩᱭᱩᱜᱼᱟ ᱱᱚᱣᱟ ᱫᱚ ᱢᱮᱥ ᱨᱮ ᱫᱚ ᱛᱟᱦᱮᱸ ᱛᱟᱦᱮᱸ ᱦᱩᱭᱩᱜ ᱜᱮᱭᱟ ᱛ ᱛᱟᱦᱚᱞᱮ ᱟᱫᱚ ᱱᱚᱜᱼᱚᱭ ᱤᱥᱤᱱ ᱵᱟᱥᱟᱝ ᱜᱮ ᱪᱟᱞᱟᱜ ᱠᱟᱱᱟ ᱱᱤᱛᱚᱜ
ᱚ ᱟᱯᱮ ᱛᱮᱜᱮ ᱯᱮ ᱤᱥᱤᱱ ᱵᱟᱥᱟᱝ ᱜᱮᱭᱟ
ᱦᱮᱸ ᱟᱞᱮ ᱛᱮᱜᱮᱞᱮ ᱤᱥᱤᱱ ᱥᱟᱥᱟᱝ ᱜᱮᱭᱟ
ᱦᱚᱸ
ᱦᱩᱸ ᱜᱚᱢᱠᱮ ᱟᱢᱟᱜ ᱧᱩᱛᱩᱢ ᱫᱚ ᱪᱮᱫ ᱛᱟᱢ
ᱤᱧᱟᱹᱜ ᱧᱩᱛᱩᱢ ᱫᱚ ᱵᱤᱥᱥᱚᱱᱟᱛᱷ ᱦᱮᱢᱵᱨᱚᱢ
ᱚ ᱟᱫᱚ ᱚᱲᱟᱜ ᱠᱚᱨᱮᱱ ᱫᱚ ᱚᱠᱟ ᱚᱠᱟ ᱢᱮᱱᱟᱜ ᱠᱚᱣᱟ
ᱚᱲᱟᱜ ᱠᱚᱨᱮ ᱢᱮᱱᱟᱜ ᱠᱚᱣᱟ ᱡᱷᱚᱛᱚ ᱜᱮ ᱟᱭᱳᱼᱵᱟᱵᱟ ᱫᱟᱫᱟ ᱦᱤᱞᱤ ᱛᱠᱚ
ᱚ ᱛᱟᱦᱞᱮ ᱟᱢ ᱫᱚ ᱚᱠᱚᱭᱴᱟᱜ ᱠᱟᱱᱟᱢ
ᱤᱧ ᱫᱚ ᱦᱩᱰᱤᱧ ᱠᱟᱹᱱᱟᱹᱧ
ᱛᱟᱦ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ
ᱦᱮᱸ ᱚᱞᱚᱜ ᱯᱟᱲᱦᱟᱜ ᱠᱚᱫᱚ ᱜᱨᱮᱡᱩᱭᱮᱥᱚᱱ ᱠᱚ ᱠᱚᱨᱟᱣ ᱦᱩᱭ ᱠᱟᱱᱛᱮ ᱟᱫᱚ ᱡᱚᱵ ᱢᱮᱱᱟᱜ ᱠᱟᱫᱟ ᱟᱹᱰᱤ ᱡᱟᱭᱜᱟ ᱨᱮᱜᱮ
ᱪᱮᱫ ᱮᱢ ᱡᱚᱢ ᱜᱮᱭᱟ ᱛᱚᱞᱮ
ᱱᱚᱜᱼ ᱚᱱᱟ ᱠᱳᱢᱯᱟᱱᱤ ᱨᱮ ᱢᱤᱫᱴᱮᱱ ᱡᱚᱵ ᱦᱩᱭᱩᱜ ᱜᱮᱭᱟ
ᱚᱱᱟᱫᱚ ᱚᱠᱟᱮᱮ ᱱᱤᱭᱟᱹ ᱥᱩᱨ ᱥᱩᱯᱩᱨ ᱜᱮᱞᱮ ᱪᱟᱝᱺᱟ
ᱟᱞᱣᱟ ᱟᱞᱮ ᱥᱩᱨ ᱥᱩᱯᱩᱨ ᱨᱮ ᱜᱮ
ᱚ ᱟ ᱛᱟᱞᱮᱠᱟ
ᱚᱸᱰᱮ ᱜᱮ ᱢᱤᱱᱟᱧᱟ ᱦᱤᱥᱟᱹᱵ ᱨᱮᱫᱚ ᱟᱨ ᱧᱤᱫᱟᱹ ᱵᱮᱲᱟ ᱰᱤᱭᱩᱴᱤ ᱤᱧ ᱦᱮᱡ ᱟᱠᱟᱱᱟ
ᱚ ᱛᱟᱦᱞᱮ ᱚᱸᱰᱮᱱᱟᱜ ᱠᱟᱹᱢᱤ ᱫᱚ ᱪᱮᱫ ᱠᱟᱱᱟ ᱚᱸᱰᱮᱱᱟᱜ
ᱚ ᱠᱟᱹᱢᱤ ᱫᱚ ᱱᱚᱰᱮ ᱫᱚ ᱟᱞᱮ ᱫᱚ ᱚᱱᱮ ᱚᱯᱷᱤᱥᱤᱭᱟᱞ ᱠᱟᱹᱢᱤ ᱢᱮᱱᱟᱜ ᱛᱟᱞᱮᱭᱟ
ᱟᱨ
ᱟᱫᱚ ᱡᱮ ᱡᱟᱨ ᱯᱟᱴ ᱢᱮᱱᱟᱜ ᱠᱟᱫᱟ ᱛᱚ ᱱᱤᱡᱮ ᱫᱚ ᱡᱮᱢᱚᱱ ᱱᱚᱼ ᱪᱮ ᱢᱮᱠᱟᱱᱤᱠᱮᱞ ᱞᱟᱭᱤᱱ ᱨᱮᱱ ᱦᱚᱲ ᱠᱟᱱᱟᱢ ᱟᱫᱚ ᱚᱱᱟ ᱨᱮᱜᱮ ᱠᱟᱹᱢᱤ ᱜᱮ ᱧᱤᱫᱟᱹ ᱦᱚᱸ ᱠᱟᱹᱢᱤ ᱪᱟᱞᱟᱜ ᱜᱮᱭᱟ ᱛᱚ ᱱᱚᱰᱮ
ᱟᱨ ᱛᱤᱱᱟᱹᱜᱷᱟᱹᱲᱤᱡ ᱵᱮᱱ ᱨᱮᱰᱤ ᱜᱮᱭᱟ ᱛᱟᱦᱚᱞᱮ
ᱟᱴ ᱜᱷᱚᱱᱴᱟ ᱰᱤᱭᱩᱴᱤ ᱠᱟᱱᱟ
ᱟᱨ ᱛᱤᱱᱟᱹᱜ ᱠᱟᱛᱮ ᱠᱚ ᱮᱢᱟ ᱯᱮᱭᱟ ᱥᱮᱞᱟᱨᱮ
ᱚ ᱥᱮᱞᱟᱨᱤ ᱠᱚ ᱮᱢᱚᱜ ᱠᱟᱱᱟ ᱮᱠᱷᱚᱱ ᱤᱧ ᱱᱚᱜᱚᱭ ᱵᱟᱨ ᱯᱡᱮ ᱪᱟᱸᱫᱳ ᱠᱟᱹᱢᱤᱭ ᱫᱟᱛᱚ ᱠᱩᱲᱤ ᱦᱟᱡᱟᱨ ᱠᱟᱛᱮᱫ ᱠᱚ ᱤᱢᱢᱟᱧ ᱠᱟᱱᱟ ᱛᱟᱨᱯᱚᱨᱮ ᱟᱫᱚ ᱵᱟᱹᱲᱛᱤ ᱟᱹᱠᱚ ᱥᱮ ᱪᱤᱠᱟᱹᱠᱚ ᱠᱚ ᱯᱮ ᱪᱟᱸᱫᱚ ᱱᱚᱰᱮ ᱯᱮ ᱪᱟᱸᱫᱚ ᱤᱧ ᱠᱟᱹᱢᱤᱭᱮᱫᱟ
ᱚ
ᱟᱨ ᱢᱟᱲᱟᱝ ᱫᱚ ᱮᱴᱟᱥᱮᱫ ᱨᱮ ᱛᱟᱦᱮᱸ ᱞᱮᱱᱟ ᱚᱸᱰᱮ ᱫᱚ ᱚᱱᱮ ᱟᱨ ᱴᱨᱮᱱᱤᱝ ᱞᱮᱠᱟᱛᱮ ᱪᱟᱞᱟᱣ ᱦᱩᱭ ᱞᱮᱱᱟ ᱦᱳᱞᱫᱤᱭᱟ ᱛᱟᱦᱮᱸ ᱞᱮᱱᱟ ᱚᱸᱰᱮ ᱠᱷᱚᱱᱟᱜ ᱟᱫᱚ ᱱᱚᱰᱮ ᱵᱷᱮᱡᱟ ᱠᱟᱜ ᱞᱮᱭᱟ ᱠᱚ
ᱟᱪᱪᱷᱟ
ᱟᱨ ᱟᱢ ᱫᱚ ᱯᱟᱲᱦᱟᱜ ᱠᱟᱱ ᱜᱮᱭᱟᱢ ᱥᱮ
ᱦᱮᱸ ᱱᱠᱩ ᱫᱚ ᱢᱟᱱᱮ ᱮᱢᱮ ᱠᱚ ᱠᱚᱢᱯᱤᱞᱤᱴ ᱦᱩᱭᱱᱟ ᱟᱫᱚ ᱛᱚᱠᱷᱚᱱ ᱱᱤᱛᱚᱜ ᱠᱚᱢᱯᱤᱴᱤᱵ ᱠᱚ ᱞᱟᱹᱜᱤᱫ ᱯᱟᱲᱦᱟᱣ ᱦᱩᱭᱩᱜ ᱠᱟᱱᱟ
ᱟᱪᱪᱷᱟ ᱟᱪᱪᱷᱟ ᱦᱮᱸ ᱞᱟᱹᱠᱛᱤ ᱠᱟᱱ ᱜᱮᱭᱟ ᱵᱟᱝᱠᱷᱟᱱ ᱦᱟᱯᱮᱱ ᱫᱤᱱᱨᱮ ᱪᱤᱠᱟᱹᱛᱮ ᱪᱟᱞᱟᱜᱼᱟ ᱥᱚᱝᱥᱟᱨ ᱠᱚᱫᱚ ᱦᱟᱸᱜ
ᱥᱚᱨᱠᱟᱨ ᱮ ᱯᱟᱞᱴᱟᱣ ᱠᱟᱱᱟ ᱛᱚ ᱟᱫᱚ ᱦᱟᱯᱤᱧ ᱱᱚᱣᱟ
ᱟᱨ ᱮᱢᱮ ᱫᱚ ᱪᱮᱫ ᱛᱮᱢ ᱠᱚᱨᱟᱜᱼᱟ
ᱥᱟᱱᱛᱟᱞᱤ ᱛᱮ ᱜᱮ ᱵᱟᱸᱠᱩᱲᱟ ᱮᱢ ᱟᱸᱡᱚᱢ ᱟᱠᱟᱫᱟ
ᱦᱮᱸ ᱵᱟᱸᱠᱩᱲᱟᱧ ᱟᱸᱡᱚᱢ ᱟᱠᱟᱫᱟ ᱵᱟᱸᱠᱩᱲᱟ ᱡᱮᱜᱮᱛ ᱵᱤᱫᱽᱫᱟᱹᱜᱟᱲ ᱡᱟᱦᱟᱸ ᱠᱚ ᱞᱟᱹᱭ ᱪᱚᱭᱫᱟ ᱦᱳᱭ ᱚᱸᱰᱮ ᱚᱸᱰᱮ ᱜᱮᱢ ᱠᱚᱨᱟᱣᱮᱫᱟ
ᱦᱮᱸ ᱚᱱᱰᱮ ᱜᱤᱧ ᱠᱚᱨᱟᱣ ᱠᱮᱫᱟ
ᱢᱟᱱᱮ ᱚᱱᱮ ᱵᱟᱸᱠᱩᱲᱟ ᱵᱟᱸᱠᱩᱲᱟ ᱨᱮᱜᱮ ᱵᱟᱸᱠᱩᱲᱟ ᱨᱮᱢ ᱛᱟᱦᱮᱱᱟ
ᱦᱮᱸ ᱱᱚᱸᱰᱮ ᱜᱤᱧ ᱛᱟᱦᱮᱱ ᱜᱮᱭᱟ ᱟᱫᱚ ᱡᱟᱦᱟᱸ ᱤᱭᱩᱱᱤᱵᱷᱟᱨᱥᱤᱴᱤ ᱢᱮᱱ ᱠᱮᱢᱯ ᱥᱮᱱᱟᱜ ᱫᱚ ᱛᱟᱦᱮ ᱚᱱᱟ ᱥᱩᱨ ᱠᱚᱨᱮ ᱜᱮ ᱢᱮᱥ ᱛᱟᱦᱮᱱ ᱢᱮᱱᱟᱜ ᱜᱮᱭᱟ ᱛᱚ ᱛᱟᱦᱚᱞᱮ ᱟᱫᱚ ᱚᱱᱟᱠᱚᱨᱮ ᱛᱟᱦᱮᱱ ᱦᱩᱭᱩᱜ ᱜᱮ ᱟᱫᱚ ᱱᱚᱸᱰᱮ ᱠᱷᱚᱱᱟᱜ ᱡᱩᱫᱤ ᱮᱴᱟᱜ ᱥᱮᱫ ᱨᱮᱞᱮ ᱛᱟᱦᱮᱸ ᱠᱚᱜᱼᱟ ᱛᱟᱦᱚᱞᱮ ᱢᱟᱱᱮ ᱱᱚᱸᱰᱮ ᱠᱞᱟᱥ ᱠᱚ ᱦᱤᱡᱩᱜ ᱥᱮᱱᱚᱜᱮ ᱟᱞᱮ ᱮᱴᱠᱮᱴᱚᱬᱮ ᱨᱮᱞᱮ ᱯᱟᱲᱟᱣ ᱠᱚᱜᱼᱟ ᱛᱚ ᱟᱫᱚ ᱱᱚ ᱥᱩᱨᱮ ᱢᱮᱥᱱᱟ ᱛᱟᱦᱚᱞᱮ ᱵᱮᱥᱤ ᱵᱟᱝ ᱥᱟᱹᱜᱤᱧᱟ ᱛᱟᱦᱮ ᱚᱱᱠᱟ ᱛᱟᱭᱚᱢ ᱛᱮ ᱟᱫᱚ ᱚᱱᱟ ᱠᱷᱟᱹᱛᱤᱨ ᱱᱛᱮᱨᱮ ᱢᱮᱱᱟᱜ ᱛᱟᱭᱤᱭᱟ ᱛᱟᱦᱞᱮ ᱱᱚᱝᱠᱟ ᱟᱢ ᱫᱚ ᱢᱟᱱᱮ ᱜᱨᱮᱡᱩᱭᱮᱥᱚᱱ ᱫᱚ ᱚᱠᱟ ᱠᱷᱚᱱᱮᱢ ᱮᱢ ᱠᱟᱫᱟ
ᱚ ᱜᱨᱮᱡᱩᱭᱮᱥᱚᱱ ᱫᱚ ᱤᱧ ᱫᱚ ᱵᱟᱢ ᱯᱚᱞᱤᱴᱮᱠᱱᱤᱠ ᱞᱟᱭᱤᱱ ᱛᱤᱧ ᱯᱟᱲᱦᱟᱜ ᱠᱟᱱ ᱛᱟᱦᱮᱸᱱ ᱢᱟᱱᱮ ᱢᱟᱞᱫᱟ ᱢᱟᱞᱫᱟᱟᱨᱤᱧ ᱛᱟᱦᱮᱸ ᱞᱮᱱᱟ ᱚᱸᱰᱮ ᱜᱮ ᱠᱚᱢᱯᱞᱤᱤᱴ ᱠᱤᱫᱟᱹᱧ ᱯᱮ ᱥᱮᱨᱢᱟ ᱥᱟᱲᱮ ᱯᱮ ᱥᱮᱱᱟᱜ ᱠᱳᱨᱥ ᱠᱚᱢᱯᱞᱤᱴ ᱠᱟᱛᱮ ᱜᱮ ᱟᱫᱚ ᱯᱷᱟᱥᱴ ᱫᱚ ᱚᱱᱟ ᱤᱭᱟᱹ ᱠᱚ ᱵᱷᱮᱡᱟ ᱠᱮᱫ ᱞᱮᱭᱟ ᱚᱸᱰᱮ ᱠᱷᱚᱱᱟᱜ ᱜᱮ ᱛᱟᱯᱚᱨ ᱨᱺᱪᱤ ᱠᱷᱚᱱᱟᱜ ᱟᱨᱚ ᱦᱮᱡ ᱦᱩᱭ ᱮᱱᱟ ᱚᱱᱟ ᱦᱞᱫᱤᱭᱟ ᱨᱮ ᱦᱞᱫᱤᱭᱟ ᱠᱷᱚᱱᱟᱜᱫᱚ ᱱᱚᱲᱮ ᱥᱩᱨ ᱨᱮᱠᱚ ᱴᱟᱱᱥ ᱮ ᱵᱷᱮᱡᱟ ᱟᱠᱟᱫ ᱢᱮᱭᱟ
ᱟᱫ ᱚᱱᱟ ᱪᱮ ᱠᱲᱡᱯᱩᱨ ᱟᱹᱚᱱ ᱠᱚᱨᱮ ᱛᱟᱦᱮᱱ ᱜᱮᱭᱟ ᱥᱮ
ᱵᱟ ᱠᱷᱚᱲᱚᱜᱯᱩᱨ ᱨᱮᱫᱚ ᱵᱟᱹᱧ ᱛᱟᱦᱮᱱ ᱜᱮᱭᱟ ᱱᱤᱭᱟᱹ ᱫᱚ ᱟᱞᱮ ᱚᱲᱟᱜ ᱥᱩᱨ ᱥᱩᱯᱩᱨ ᱜᱮᱭᱟ
ᱟᱨ ᱱᱤᱭᱟᱹ ᱡᱟᱦᱟᱸ ᱮᱠᱷᱚᱱ ᱠᱟᱹᱢᱤ ᱦᱩᱭᱩᱜ ᱠᱟᱱᱟ ᱱᱤᱭᱟᱹ ᱫᱚ ᱟᱞᱮ ᱚᱲᱟᱜ ᱥᱩᱨ ᱥᱩᱯᱩᱨ ᱨᱮᱜᱮ ᱦᱮᱡ ᱦᱩᱭ ᱠᱟᱱᱟ ᱵᱟᱝ ᱟᱸᱡᱚᱢᱚᱜ ᱠᱟᱱᱟ ᱥᱮ ᱦᱮᱸ ᱟᱹᱞᱤᱧ ᱵᱟᱝ ᱟᱸᱡᱚᱢᱚᱜ ᱠᱟᱱᱟ ᱨᱚᱲ ᱥᱮ ᱦᱮᱞᱳ
ᱦᱟᱞᱳ
ᱦᱮᱞᱳ ᱨᱟᱡᱚᱢ ᱠᱟᱱᱟ ᱥᱮ ᱵᱟᱝᱼᱟ ᱦᱮᱞᱳ
ᱦᱮᱸ ᱜᱚᱝᱠᱮ ᱟᱸᱡᱚᱢᱚᱜ ᱠᱟᱱᱟ
ᱚ ᱱᱤᱭᱟᱹ ᱫᱚ ᱟᱞᱮ ᱚᱲᱟᱜ ᱥᱩᱨ ᱥᱩᱯᱩᱨ ᱜᱮᱭᱟ ᱱᱚᱸᱰᱮ ᱠᱷᱚᱱᱟᱜ ᱵᱤᱥ ᱠᱤᱞᱳᱢᱤᱴᱟᱨ ᱥᱟᱺᱜᱤᱧ ᱨᱮ ᱢᱮᱱᱟᱜ ᱠᱟᱫᱟ ᱦᱚᱸ ᱞᱟᱹᱭᱫᱟᱹᱧ ᱱᱤᱛᱳ ᱟᱸᱡᱚᱢᱚᱜ ᱠᱟᱱᱟ ᱥᱮ ᱵᱟᱝ ᱴᱟᱣᱟᱨ ᱰᱤᱥᱴᱟᱵ ᱫᱟ ᱱᱮ ᱦᱟᱞᱚ